ᱦᱮᱞᱳ, ᱦᱚᱸ ᱡᱚᱦᱟᱨ ᱜᱮ ᱾ ᱛᱟᱦᱞᱮ ᱱᱟᱯᱟᱭ ᱜᱮ ᱢᱮᱱᱟᱜ ᱵᱤᱱᱟ?
ᱟᱹᱞᱤᱧ ᱥᱮᱫ ᱱᱤᱛ ᱫᱷᱟᱹᱵᱤᱡ ᱮᱫᱟᱜ ᱜᱮᱜᱼᱟᱭ ᱟᱹᱞᱤᱧ ᱫᱚ ᱟᱵᱮᱱ ᱜᱤ ᱾
ᱟᱹᱞᱤᱧ ᱦᱚᱸ ᱢᱟᱱᱮ ᱱᱟᱯᱟᱭ ᱜᱮ, ᱱᱟᱯᱟᱭ ᱛᱟᱦᱮᱱ ᱜᱮ ᱵᱷᱟᱜᱮᱭᱟ ᱾ ᱟᱫᱚ ᱡᱷᱚᱛᱚ ᱚᱲᱟᱜ ᱠᱚᱨᱮ ᱦᱚᱸ ᱡᱷᱚᱛᱚ ᱜᱮ ᱱᱟᱯᱟᱭ ᱜᱮ ᱢᱮᱱᱟ ᱠᱚ? ᱟᱫᱚ ᱟᱯᱮ ᱫᱚ ᱪᱮᱫ ᱞᱮᱠᱟ ᱢᱮᱱᱟᱜ ᱯᱮᱭᱟ? ᱟᱪᱪᱷᱟ ᱜᱚᱝᱠᱮ ᱚᱠᱟ ᱨᱮ ᱢᱮᱱᱟᱜ ᱵᱤᱱᱟ?
ᱜᱟᱢᱠᱮ ᱢᱟᱱᱮ ᱟᱹᱞᱤᱧ ᱫᱚ ᱦᱟᱱ ᱫᱚ ᱵᱟᱹᱭᱦᱟᱹᱲ ᱥᱮᱫ ᱞᱤᱧ ᱦᱮᱡ ᱠᱟᱱᱟ ᱢᱟᱱᱮ ᱱᱤᱛ ᱫᱚ ᱾ ᱠᱷᱮᱛᱤ ᱫᱤᱱ ᱠᱟᱱᱟ ᱛᱚ ᱟᱫᱚ ᱢᱟᱱᱮ ᱠᱷᱮᱛ ᱧᱮᱞ ᱞᱤᱧ ᱦᱮᱡ ᱟᱠᱟᱱᱟ ᱾
ᱟᱪᱪᱷᱟ ᱾ ᱚᱱᱟ ᱦᱚᱸ ᱱᱟᱯᱟᱭ ᱜᱮ ᱟᱞᱤᱧ ᱦᱚᱸ ᱱᱚᱜᱼᱚᱭ ᱠᱷᱮᱛ ᱨᱮᱜᱮ ᱢᱮᱱᱟᱜ ᱞᱤᱧᱟ ᱦᱟᱸᱜ ᱾ ᱟᱫᱚᱼᱼ ᱱᱮᱛᱟᱨ ᱢᱟ ᱴᱨᱟᱠᱴᱚᱨ ᱠᱟᱛᱮ ᱠᱚ ᱥᱤ ᱦᱚᱪᱚᱭᱫᱟ ᱫᱚ ᱠᱷᱮᱛ ᱨᱮ, ᱟᱫᱚᱼᱼ ᱴᱟᱠᱴᱟᱨ ᱜᱟᱺᱰᱤ ᱢᱤᱫᱴᱟᱝ ᱢᱟᱱᱮ ᱵᱟᱨᱭᱟ ᱦᱮᱡ ᱟᱠᱟᱱᱟ ᱟᱫᱚ ᱚᱱᱟ ᱜᱮᱞᱤᱤᱧ ᱦᱚᱨᱚᱦᱚᱼᱼ ᱠᱟᱫᱟ ᱟᱫᱚ ᱥᱤ ᱦᱚᱪᱚᱭ ᱦᱩᱭᱩᱜᱼᱟ ᱛᱚ ᱾ ᱟᱫᱚᱞᱤᱧ ᱦᱚᱨᱦᱚ ᱟᱠᱟᱫᱟ ᱦᱟᱸᱜ ᱛᱤᱨᱮ ᱥᱤᱭᱟᱹᱞᱤᱧᱟ ᱦᱟᱸᱜ ᱾
ᱮᱠᱫᱚᱢ ᱮᱠᱫᱚᱢ ᱴᱮᱠᱴᱟᱨ ᱢᱮ ᱾ ᱴᱮᱠᱴᱚᱨ ᱛᱮᱦᱚᱸ ᱢᱟᱱᱮ ᱵᱟᱝ ᱵᱟᱛᱟᱣᱟᱜ-ᱟ ᱢᱟᱱᱮ ᱱᱮᱛᱟᱨ ᱫᱚ ᱵᱟᱱᱟᱨ ᱜᱮ ᱫᱚᱨᱠᱟᱨᱟ ᱜᱚᱢᱠᱮ ᱢᱟᱱᱮ ᱰᱟᱝᱨᱤ ᱦᱚᱸ ᱫᱚᱨᱠᱟᱨᱟᱜᱼᱟ ᱾ ᱴᱮᱠᱴᱚᱨ ᱦᱚᱸ ᱾ ᱢᱟᱱᱞᱚᱠᱮ ᱡᱟᱦᱟᱸᱴᱟᱜ ᱢᱤᱫᱴᱮᱡ ᱠᱷᱮᱛ ᱨᱮ ᱜᱚᱴᱟ ᱠᱚ ᱨᱚᱦᱚᱭ ᱮᱥᱮᱫ ᱠᱮᱫᱟ ᱜᱚᱝᱠᱮ ᱢᱟᱱᱮ ᱜᱚᱴᱟ ᱠᱷᱚᱡᱼᱼ ᱦᱟᱱᱛᱮ ᱦᱚᱸ ᱠᱚ ᱮᱥᱮᱫ ᱠᱮᱫᱟ ᱱᱚᱛᱮ ᱦᱚᱸ ᱱᱚᱛᱮ ᱯᱩᱱ ᱡᱷᱚᱠᱼᱼ ᱠᱮᱫ ᱛᱚ ᱫᱚ ᱦᱟᱸᱷ ᱴᱮᱠᱴᱚᱨ ᱫᱚ ᱦᱟᱸᱜ ᱵᱟᱝ ᱵᱚᱞᱚᱜᱼᱟ ᱜᱚᱢᱠᱮ ᱚᱸᱰᱮ ᱫᱚ, ᱛᱚ ᱚᱸᱰᱮ ᱫᱚ ᱦᱟᱸᱜ ᱰᱟᱝᱨᱟ ᱛᱮᱜᱮ ᱥᱤ ᱦᱚᱪᱚᱭ ᱦᱩᱭᱩᱜᱼᱟ ᱜᱚᱢᱠᱮ ᱾
ᱟᱫᱚ ᱚᱱᱟᱛᱮ ᱟᱹᱞᱤᱧ ᱦᱚᱸ ᱱᱚᱛᱮ ᱨᱮᱠᱚ ᱥᱤ ᱦᱚᱪᱚᱭᱫᱟ ᱛᱚ ᱾ ᱢᱟᱱᱮ ᱢᱤᱫ ᱫᱷᱟᱣ ᱡᱩᱫᱤ ᱠᱚ ᱥᱤ ᱮᱥᱮᱫᱟᱠᱚ ᱦᱟᱸᱜ ᱟᱫᱚ ᱱᱚᱰᱮ ᱦᱟᱸᱜ ᱜᱟᱺᱰᱤ ᱵᱟᱝ ᱵᱚᱞᱚᱱᱟ ᱚᱱᱟ ᱠᱷᱟᱹᱛᱤᱨᱼᱼ ᱛᱮ ᱨᱮ ᱜᱟᱹᱰᱤ ᱦᱮᱡ ᱟᱠᱟᱱᱟ ᱛᱚ ᱜᱟᱺᱰᱤ ᱞᱤᱧ ᱦᱚᱨᱚ ᱟᱠᱟᱫᱼᱟ ᱛᱤᱨᱮ ᱦᱟᱸᱜ ᱥᱤ ᱦᱩᱭᱟ ᱾ ᱟᱫᱚ ᱡᱩᱫᱤ ᱥᱤ ᱦᱩᱭᱟᱭ ᱛᱟᱦᱚᱞᱮ ᱟᱹᱞᱤᱧ ᱦᱚᱸ ᱚᱱᱠᱟ ᱛᱮᱞᱤᱧ ᱵᱚᱞᱚᱱᱟᱭ ᱡᱮᱼᱼ ᱢᱟᱱᱮ ᱜᱟᱺᱰᱤ ᱵᱚᱞᱚᱱᱟ ᱡᱩᱫᱤ ᱚᱱᱠᱟᱛᱮ ᱚᱸᱰᱮ ᱞᱤᱧ ᱥᱤ ᱛᱚᱨᱟ ᱦᱚᱪᱚᱭᱟ ᱾ ᱟᱨ ᱵᱟᱝᱠᱷᱟᱱ ᱦᱟᱸᱜ ᱵᱟᱝᱠᱷᱟᱱ ᱦᱟᱸᱜ ᱵᱟᱝ ᱜᱟᱱᱚᱜᱼᱟ ᱥᱤᱭᱳᱜ ᱦᱚᱸ ᱾ ᱢᱟᱱᱮ ᱰᱟᱝᱨᱟ ᱠᱚ ᱢᱟ ᱵᱟᱹᱱᱩᱜ ᱠᱟᱫ ᱠᱚᱜᱮᱭᱟ ᱡᱮ ᱛᱚ ᱦᱚᱸ ᱟᱫᱚᱼᱼ ᱜᱟᱺᱰᱤ ᱦᱚᱸ ᱡᱩᱫᱤ ᱢᱤᱫ ᱫᱷᱟᱣ ᱠᱚ ᱨᱚᱦᱚᱭ ᱮᱥᱮᱫ ᱞᱮᱠᱷᱟᱱ ᱫᱚ ᱚᱠᱟ ᱥᱮᱫ ᱞᱮᱠᱟᱛᱮ ᱵᱚᱞᱚᱱᱟ ᱾ ᱢᱟᱱᱮ ᱵᱟᱠᱚ ᱵᱚᱞᱚ ᱦᱚᱪᱚᱣᱟᱜᱼᱟ, ᱟᱫᱚ ᱤᱱᱠᱟᱹ ᱜᱮ ᱛᱟᱦᱮᱸ ᱜᱚᱫᱚᱜᱼᱟ ᱾
ᱦᱩᱸ
ᱟᱫᱚᱼᱼ
ᱟᱪᱪᱷᱟ ᱜᱚᱝᱠᱮ ᱛᱚᱵᱮ ᱚᱱᱛᱮ ᱫᱚ ᱪᱤᱫ ᱠᱚᱯᱮ ᱪᱟᱥ ᱜᱮᱭᱟ ᱜᱚᱝᱠᱮ?
ᱦᱮᱸ ᱪᱮᱫ ᱵᱤᱱ ᱞᱟᱹᱭ ᱮᱫᱟ ᱾
ᱢᱮᱱᱫᱟᱞᱤᱧ ᱜᱚᱝᱠᱮ ᱚᱱᱛᱮ ᱫᱚ ᱟᱯᱮ ᱫᱚ ᱦᱩᱲᱩ ᱢᱚᱛᱚ ᱜᱮᱯᱮ ᱪᱟᱥᱟ ᱥᱮ ᱟᱨᱦᱚᱸᱼᱼ ᱟᱨᱦᱚᱸ ᱮᱴᱟᱜ-ᱟᱜ ᱯᱮ ᱪᱟᱥᱟ ᱡᱮᱥᱮ ᱦᱩᱭᱱᱟ ᱰᱩᱢᱠᱟ ᱦᱩᱭᱱᱟ ᱜᱚᱢ ᱦᱩᱭᱱᱟ ᱥᱮ ᱟᱭᱢᱟ ᱨᱚᱠᱚᱢ ᱪᱟᱥ ᱢᱮᱱᱟᱜ ᱛᱟᱵᱚᱱᱟ ᱜᱚᱝᱠᱮ ᱥᱚᱵᱽᱡᱤ ᱠᱚ ᱾ ᱚᱱᱟ ᱠᱚᱫᱚ ᱚᱱᱛᱮ ᱫᱚᱯᱮ ᱪᱟᱥ ᱥᱮ ᱵᱟᱝ ᱜᱚᱝᱠᱮ?
ᱵᱟᱝ ᱜᱚᱝᱠᱮ ᱱᱚᱛᱮ ᱫᱚ ᱱᱚᱜᱼᱚᱭ ᱦᱟᱸᱜ ᱦᱩᱲᱩ ᱜᱮᱠᱚ ᱪᱟᱥᱟ ᱟᱫᱚ ᱪᱮᱫ ᱪᱟᱥ ᱦᱚᱸ ᱵᱟᱹᱱᱩᱜ ᱠᱟᱜᱼᱟ ᱚᱱᱠᱟ ᱫᱚ ᱾ ᱢᱟᱱᱮ ᱱᱚᱛᱮ ᱫᱚ ᱵᱤᱨ ᱡᱟᱭᱜᱟ ᱛᱚ, ᱢᱟᱱᱮ ᱵᱤᱨ ᱫᱤᱥᱚᱢ ᱦᱚᱲ ᱠᱟᱱᱟ ᱞᱮ ᱟᱞᱮ ᱫᱚ ᱦᱟᱸᱜ ᱾ ᱟᱫᱚ ᱚᱱᱟ ᱮᱴᱟᱜ ᱪᱟᱥ ᱠᱚᱫᱚ ᱦᱟᱸᱜ ᱵᱟᱹᱱᱩᱜ ᱠᱟᱜᱼᱟ ᱱᱚᱜᱼᱚᱭ ᱦᱟᱸᱜ ᱱᱤᱛᱚᱜ ᱦᱩᱲᱩ ᱠᱚ ᱪᱟᱥ ᱠᱮᱫᱟ ᱫᱟᱜ ᱢᱟᱱᱮ ᱥᱮᱨᱢᱟ ᱡᱟᱹᱲᱤ ᱛᱮᱦᱮᱸ ᱜᱮᱠᱚ ᱪᱟᱥᱟ ᱣᱚᱛᱮ ᱨᱮᱢᱟ᱾ ᱚᱸᱭ ᱥᱮᱨᱢᱟ ᱡᱟᱲᱤ ᱧᱤᱛᱚᱜ ᱮ ᱡᱟᱲᱤᱭᱫᱟ ᱦᱟᱸᱜ᱾ ᱱᱤᱛᱚᱜ ᱮ ᱫᱟᱜ ᱩᱸ ᱢᱟᱱᱮ ᱱᱤᱛᱚᱜ ᱦᱟᱸᱜ ᱫᱟᱜ ᱧᱟᱢᱚᱜ ᱠᱟᱱᱟ ᱱᱚᱜᱼᱚᱭ ᱦᱩᱲᱩ ᱠᱚ ᱪᱟᱥ ᱮᱫᱟ᱾ ᱤᱱᱟᱹ ᱯᱚᱨᱮ ᱫᱟ ᱟᱫᱚ ᱪᱮᱜ ᱦᱚᱸ ᱵᱟᱝ᱾ ᱟᱫᱚ ᱱᱚᱛᱮ ᱫᱚ ᱜᱚᱝᱠᱮ ᱮᱸ ᱱᱚᱜᱼᱚ ᱛᱮ ᱫᱚ ᱦᱟᱸᱜ ᱜᱚᱝᱠᱮ ᱢᱟᱱᱮ ᱫᱟᱜ ᱠᱚᱦᱚᱸ ᱟᱰᱤ ᱥᱚᱴ ᱜᱮᱭᱟ᱾ ᱢᱟᱱᱮ ᱪᱟᱥ ᱠᱚᱦᱚᱸ ᱚᱝᱠᱟ ᱵᱟᱝ ᱦᱩᱭᱩᱜ ᱜᱮᱭᱟ ᱟᱫᱚ ᱫᱟᱜ ᱵᱟᱝᱠᱷᱟᱱ ᱱᱟᱦᱟᱸᱜ ᱪᱟᱥ ᱦᱚᱸ ᱵᱟᱝ ᱦᱩᱭᱩᱜᱼᱟ, ᱟᱫᱚ ᱱᱚᱜᱼᱚᱭ ᱢᱤᱫ ᱫᱷᱟᱣ ᱜᱮ ᱪᱟᱥ ᱱᱚᱣᱟ ᱜᱮ ᱡᱟ ᱦᱩᱭᱩᱜᱼᱟ ᱚᱱᱟᱜᱮ ᱟᱫᱚ ᱦᱟᱸᱜ ᱪᱟᱥ ᱠᱚᱫᱚ ᱵᱟᱹᱱᱩᱜ ᱠᱟᱫ ᱛᱟᱞᱮᱭᱟ ᱟᱞᱮ ᱫᱚ᱾
ᱟᱪᱪᱷᱟ ᱜᱚ ᱫᱚ ᱛᱟᱞᱮ ᱟᱯᱮ ᱥᱮᱫ ᱫᱚ ᱚᱱᱟ ᱫᱟᱜ ᱨᱮᱭᱟᱜ ᱥᱩᱵᱽᱫᱷᱤ ᱢᱟᱱᱮ ᱫᱟᱜ ᱨᱮᱭᱟᱜ ᱥᱩᱵᱤᱫᱷᱟ ᱵᱟᱹᱱᱩᱜ ᱟᱠᱟᱱ ᱛᱮ ᱵᱮᱞᱮ, ᱟᱯᱮ ᱫᱚ ᱚᱱᱛᱮ ᱥᱟᱨ ᱨᱮ ᱵᱮᱞᱮ ᱢᱤᱜ ᱫᱷᱟᱣ ᱜᱮᱯᱮ ᱥᱮᱪᱚᱜ ᱠᱟᱱᱟ ᱥᱮ?
ᱮᱸ᱾ ᱫᱟᱜ ᱨᱮᱭᱟᱜ ᱳᱼᱨ ᱢᱮᱱᱮ ᱟᱹᱰᱤ ᱡᱳᱨ ᱚᱥᱩᱵᱤᱫᱟ ᱫᱟᱜ ᱨᱮᱭᱟᱜ ᱫᱚ ᱱᱚᱜᱼᱚᱭ ᱡᱮᱢᱚᱱ ᱟᱞᱮ ᱫᱚ ᱦᱟᱸᱜ ᱜᱟᱹᱲᱭᱟᱹ, ᱛᱩᱯᱩᱱ ᱫᱚ ᱞᱮ ᱜᱟᱹᱰᱭᱟᱹ ᱠᱚᱞᱮ ᱦᱮᱡ ᱵᱟᱲᱟᱜᱼᱟ᱾ ᱟᱨ ᱢᱟᱱᱮ ᱚᱝᱠᱟ ᱮ ᱤᱭᱟᱹ ᱡᱮᱢᱚᱱ ᱥᱤᱞᱚ ᱠᱚ, ᱡᱟᱦᱟᱸ ᱚᱝᱠᱟᱱᱟᱜ ᱚ ᱠᱚᱞ ᱠᱚ, ᱱᱮ ᱩᱱᱟᱹᱜ ᱥᱩᱡᱳᱜᱽ ᱥᱩᱵᱤᱫᱟ ᱫᱚ ᱵᱟᱱᱩᱜ ᱠᱟᱫ ᱛᱟᱞᱮᱭᱟ᱾ ᱮᱸ ᱟᱞᱮ ᱫᱚ ᱛᱩᱯᱩᱱ ᱠᱚᱫᱚ ᱦᱟᱸᱜ ᱜᱟᱹᱰᱭᱟᱹ ᱠᱚᱜᱮ ᱞᱮ ᱦᱮᱡ ᱵᱟᱲᱟᱜᱼᱟ ᱟᱨ ᱱᱚᱜᱼᱚᱸᱭ ᱡᱚᱢ ᱵᱟᱠᱷᱨᱟ ᱛᱮᱫᱚ ᱦᱟᱸᱜ, ᱠᱩᱸᱭ ᱫᱟᱜ ᱜᱮ ᱟᱞᱮ ᱫᱚᱞᱮ ᱵᱮᱵᱷᱟᱨᱮᱜ ᱛᱟᱸᱦᱮᱜ᱾
ᱟᱨᱮ
ᱟᱞᱮ ᱥᱮᱫ ᱫᱚ ᱱᱚᱛᱮ ᱫᱚ ᱜᱚᱝᱠᱮ, ᱢᱟᱱᱮ ᱥᱟᱱᱟᱢ ᱞᱮᱠᱟᱸᱭ ᱪᱟᱥ ᱫᱚ ᱦᱩᱭᱩᱜ ᱜᱮ ᱥᱮ ᱦᱩᱭᱱᱟ ᱡᱚᱱᱰᱨᱟ ᱦᱩᱭᱱᱟ, ᱠᱟᱹᱫᱩ ᱦᱩᱭᱱᱟ, ᱡᱷᱤᱸᱜᱟᱹ ᱦᱩᱭᱱᱟ ᱥᱟᱶᱛᱮ ᱴᱤᱭᱟᱹ ᱡᱟᱦᱟᱸ ᱫᱚ ᱦᱩᱭᱩᱜ ᱠᱟᱱ ᱥᱩᱨ-ᱥᱩᱨ ᱨᱮ ᱦᱩᱭᱩᱜᱼᱟ, ᱜᱚᱝᱠᱮ ᱢᱟᱱᱮ ᱵᱟᱡᱟᱨ ᱦᱟᱴ᱾ ᱚᱸᱰᱮ ᱟᱠᱷᱨᱤᱧ ᱠᱟᱛᱮᱜ ᱟᱪᱪᱷᱟ-ᱠᱷᱟᱥᱟ ᱠᱟᱣᱰᱤ ᱛᱮ ᱟᱫᱚ ᱪᱤᱜ ᱜᱚᱝᱠᱮ ᱢᱟᱱᱮ ᱟᱯᱮ ᱫᱚ ᱚᱸᱫᱮ ᱫᱚᱜ ᱟᱠᱷᱨᱤᱧ ᱞᱤᱜᱤᱜ ᱫᱚ ᱦᱟᱸᱜ ᱵᱟᱯᱮ ᱪᱟᱥᱟ, ᱢᱟᱱᱮ ᱟᱯᱮ ᱫᱚ ᱠᱷᱟᱹᱞᱤ ᱚᱨᱟᱜ ᱨᱮ ᱡᱚᱢ ᱢᱚᱛᱚ ᱞᱤᱜᱤᱜ ᱵᱟᱝ?
ᱦᱳᱭ-ᱦᱳᱭ, ᱟᱞᱮ ᱫᱚ ᱱᱚᱜᱼᱚᱸᱭ ᱦᱟᱸᱜ ᱵᱟᱲᱜᱮ ᱠᱚᱨᱮ ᱦᱟᱸᱜ ᱟᱸ ᱱᱚᱜᱼᱚᱸᱭ ᱡᱮᱢᱚᱱ ᱡᱟᱦᱟᱸ ᱫᱟᱜ ᱡᱟᱹᱥᱛᱤ ᱵᱟᱝ ᱞᱟᱜᱟᱼᱟ ᱱᱚᱜᱼᱚᱸᱭ ᱦᱟᱸᱜ ᱟᱸ ᱡᱮᱢᱚᱱ ᱟᱸ ᱥᱟᱵ ᱠᱟᱜ ᱵᱤᱱ᱾ ᱥᱟᱨᱩ ᱠᱚ᱾ ᱱᱚᱜ ᱱᱟ ᱥᱟᱨᱩ ᱠᱚᱻ ᱛᱟᱯᱚᱨᱮ ᱱᱚᱜᱼᱚᱸᱭ ᱵᱷᱚᱨᱵᱷᱚᱴᱤ, ᱱᱚᱜᱼᱚᱸᱭ ᱜᱷᱟᱸᱜᱽᱨᱟ ᱦᱟᱸᱜ ᱡᱟᱦᱟᱸ ᱚᱱᱟ ᱠᱚᱜᱮ ᱠᱚ ᱪᱟᱥ ᱵᱟᱲᱟᱭᱟᱠᱚ ᱩᱸ ᱱᱚᱛᱮ ᱫᱚ ᱢᱟᱱᱮ ᱫᱟᱜ ᱨᱮᱭᱟᱜ ᱥᱩᱡᱳᱜᱽ ᱥᱩᱵᱤᱫᱟ ᱚᱝᱠᱟ ᱵᱟᱱᱩᱜ ᱠᱟᱜᱼᱟ ᱛᱚᱻ᱾ ᱟᱨ ᱱᱚᱜᱼᱚᱸᱭ ᱥᱮᱨᱢᱟ ᱡᱟᱲᱤ ᱛᱮ ᱡᱟᱭ ᱫᱟᱜᱽ ᱫᱟ ᱤᱛᱚᱜ ᱥᱚᱢᱚᱭ ᱦᱟᱸᱜ ᱚᱱᱮ ᱥᱟᱹᱨᱩ ᱠᱚ ᱨᱚᱦᱚᱭ ᱠᱮᱫ᱾ ᱛᱟᱯᱚᱨᱮ ᱜᱷᱟᱸᱜᱽᱨᱟ ᱠᱚ, ᱤᱱᱟᱹ ᱯᱚᱨᱮ ᱱᱚᱜᱼᱚᱸᱭ ᱡᱷᱟᱴᱟ ᱠᱚᱨᱮ ᱦᱚ- -ᱛᱚᱫ ᱠᱚ, ᱠᱚᱸᱰᱷᱟ ᱠᱚ ᱚᱱᱮ ᱱᱟ ᱠᱚᱜᱮ ᱠᱚ ᱨᱚᱦᱚᱭ ᱵᱟᱲᱟ ᱠᱟᱜᱼᱟ᱾
ᱭᱟᱪᱪᱷᱟ, ᱟᱪᱪᱷᱟ-ᱪᱷᱟ᱾
ᱦᱳᱭ᱾
ᱟᱫᱚ ᱵᱚᱞᱮ ᱟᱠᱷᱨᱤᱧ ᱞᱤᱜᱤ ᱫᱚ ᱦᱟᱸᱜ ᱵᱟᱝ, ᱵᱚᱞᱮ ᱠᱷᱟᱹᱞᱤ ᱡᱚᱢ ᱢᱚᱛᱚ ᱞᱤᱜᱤᱜ ᱵᱟᱝ!
ᱦᱳᱭ ᱜᱚᱝᱠᱮ, ᱱᱚᱜᱼᱚᱸᱭ ᱚᱲᱟᱜ ᱠᱚᱨᱮ ᱡᱮᱢᱚᱱ ᱟᱸ ᱦᱟᱴ ᱠᱚ ᱵᱟᱠᱚ, ᱦᱟᱴ ᱠᱚᱨᱮ ᱠᱷᱚᱱ ᱵᱟᱠᱚ ᱟᱸᱜᱩᱭ ᱢᱟ ᱚᱱᱮ ᱚᱝᱠᱟ᱾ ᱮᱸ ᱡᱚᱢ ᱡᱮᱢᱚᱱ ᱚᱲᱟᱜ ᱨᱮ ᱡᱚᱢ ᱞᱟᱹᱜᱤᱫ ᱢᱚᱛᱚ ᱚᱱᱮ ᱚᱱᱠᱟ᱾
ᱟᱪᱪᱷᱟ ᱜᱚᱝᱠᱮ ᱛᱚᱵᱮ ᱚᱱᱛᱮ ᱫᱚ ᱥᱤᱢ ᱥᱩᱠᱨᱤ ᱥᱮ ᱟᱭᱢᱟᱜ ᱮ ᱡᱮᱭᱥᱮ ᱠᱚ ᱦᱩᱭ ᱱᱟ ᱦᱟᱹᱠᱩ ᱠᱩ ᱩᱱᱠᱩ ᱠᱩᱫᱚ ᱚᱱᱛᱮ ᱫᱚᱯᱮ ᱪᱟᱥ ᱠᱚᱣᱟ ᱥᱮ ᱵᱟᱯᱮ ᱪᱟᱥ ᱠᱚᱣᱟ?
ᱟᱸᱻ ᱜᱚᱝᱠᱮ ᱦᱟᱸᱜ ᱦᱟᱹᱠᱩ ᱪᱟᱥ ᱠᱩᱫᱚ ᱵᱟᱹᱱᱩᱜ ᱠᱟᱜ-ᱟ ᱱᱚᱛᱮ ᱫᱚ ᱦᱟᱸᱜ ᱢᱟᱱᱮ ᱫᱟᱜ ᱨᱮᱭᱟᱜ ᱥᱚᱝᱠᱚᱴ ᱜᱮᱭᱟ ᱛᱚ, ᱟᱫᱚ ᱱᱚᱛᱮ ᱫᱚ ᱱᱚᱜ-ᱚᱭ ᱥᱤᱢ ᱠᱚᱦᱚᱸ ᱠᱚ ᱪᱟᱥ ᱠᱚ ᱜᱮᱭᱟ ᱥᱤᱢ ᱾ ᱚᱲᱟᱜ ᱠᱚᱨᱮ ᱠᱚ ᱫᱚᱦᱚ ᱵᱟᱲᱟ ᱠᱚᱣᱟ ᱥᱤᱢ ᱥᱩᱠᱨᱤ ᱱᱩᱠᱩ ᱱᱩᱠᱩ ᱫᱚ ᱦᱟᱸᱜ ᱡᱚᱛᱚ ᱚᱲᱟᱜ ᱨᱮᱜᱮ ᱠᱚ ᱛᱟᱦᱮᱱᱟ ᱠᱚ ᱥᱩᱠᱨᱤ ᱥᱤᱢ ᱠᱩᱫᱚ ᱡᱷᱚᱛᱚ ᱚᱲᱟᱜ ᱨᱮᱜᱮ ᱢᱤᱫᱴᱟᱝ ᱵᱟᱨᱭᱟ ᱠᱟᱛᱮᱜ ᱫᱚᱠᱚ ᱫᱚᱦᱚᱣ ᱠᱟᱜ ᱠᱚ ᱜᱮ ᱟᱨ ᱚᱱᱠᱟᱱ ᱪᱮᱫ ᱪᱟᱥ ᱦᱚᱸ ᱵᱟᱱᱩᱜ ᱠᱟᱫᱟ ᱾
ᱟᱪᱪᱷᱟ, ᱟᱪᱪᱷᱟ ᱟᱪᱪᱷᱟ ᱟᱨ ᱛᱚᱵᱮ ᱜᱚᱝᱠᱮ ᱚᱱᱛᱮ ᱫᱚ ᱟᱯᱮ ᱫᱚ ᱵᱤᱨ ᱫᱤᱥᱟᱢ ᱥᱮ ᱥᱮ ᱵᱤᱱᱟ ᱵᱤᱨ ᱫᱤᱥᱚᱢ ᱾
ᱟᱞᱮ ᱫᱚ ᱱᱚᱛᱮ ᱫᱚ ᱦᱟᱸᱜ ᱵᱤᱨ ᱫᱤᱥᱚᱢ ᱠᱟᱱᱟ ᱞᱮ ᱾
ᱛᱚᱵᱮ ᱥᱮᱸᱫᱽᱨᱟ ᱠᱚᱫᱚ ᱠᱩ ᱪᱟᱞᱟᱜ ᱠᱩ ᱩᱱᱠᱩ ᱫᱚ ᱚᱱᱮ ᱟᱫᱚ ᱠᱩ ᱞᱟᱹᱭᱟ ᱦᱟᱸᱰᱮ ᱥᱮᱸᱫᱽᱨᱟ ᱦᱚᱸ ᱠᱩ ᱪᱟᱞᱟᱜ-ᱟ᱾ ᱟᱫᱚ ᱜᱚᱝᱠᱮ ᱟᱯᱮ ᱫᱚ ᱥᱮᱸᱫᱽᱨᱟ ᱠᱚᱫᱚ ᱯᱮ ᱪᱟᱞᱟᱜ-ᱟ ᱥᱮ ᱵᱟᱝ ᱛᱟᱦᱚᱞᱮ?
ᱦᱮᱸ ᱜᱚᱝᱠᱮ ᱥᱮᱸᱫᱽᱨᱟ ᱢᱟ ᱚ ᱥᱟᱱᱛᱟᱲ ᱠᱚᱣᱟᱜ ᱢᱤᱫᱴᱮᱱ ᱟᱹᱰᱤ ᱢᱟᱨᱟᱝ ᱤᱭᱟᱹ ᱡᱤᱱᱤᱥ ᱠᱟᱹ ᱨᱟᱹᱥᱠᱟᱹ ᱡᱤᱱᱤᱥ ᱠᱟᱱᱟ ᱾ ᱥᱮᱸᱫᱽᱨᱟ ᱫᱚ ᱡᱷᱚᱛᱚ ᱜᱮᱠᱚ ᱪᱟᱞᱟᱜ ᱥᱟᱱᱟ ᱠᱚᱣᱟ, ᱟᱨ ᱱᱚᱸᱰᱮ ᱦᱚᱸ ᱫᱚᱢᱮ ᱜᱮᱠᱚ ᱪᱟᱞᱟᱜ-ᱟ ᱠᱚ ᱾ ᱟᱹᱞᱤᱧ ᱟᱹᱞᱤᱧ ᱦᱚᱸᱞᱤᱧ ᱥᱮᱱ ᱵᱟᱲᱟᱣ ᱠᱟᱱ ᱜᱮᱭᱟ ᱟᱹᱰᱤ ᱫᱷᱟᱣ ᱜᱮ ᱱᱚᱜᱼᱚᱭ ᱚᱱᱮ ᱟᱵᱚ ᱡᱟᱦᱟᱸ ᱵᱚ ᱵᱚᱸᱜᱟᱭ ᱫᱚ ᱦᱟᱸᱜ ᱵᱚᱸᱜᱟ ᱯᱚᱨᱮ ᱜᱮᱛᱚ ᱦᱟᱸᱜ ᱵᱚ ᱥᱮᱱᱚᱜᱼᱟ ᱾ ᱟᱫᱚ ᱩᱱ ᱥᱚᱢᱟᱹᱭ ᱜᱤᱞᱤᱧ ᱥᱮᱱ ᱵᱟᱲᱟᱜ-ᱟ᱾ ᱟᱨ ᱚᱱᱠᱟ ᱢᱟᱱᱮ ᱮ ᱡᱟᱹᱥᱛᱤ ᱫᱚ ᱵᱟᱠᱚ ᱥᱮᱱᱚᱜ ᱜᱮᱭᱟ ᱛᱚ ‌ᱚᱱᱮ ᱯᱷᱚᱨᱮᱥ ᱴᱟᱨ ᱠᱚ ᱢᱮᱱᱟᱜ ᱟᱠᱟᱜ ᱠᱚᱣᱟ, ᱩᱱᱠᱩ ᱢᱟᱱᱮ ᱮ ᱢᱟᱱᱟᱣ ᱠᱟᱜ-ᱟ ᱠᱚ ᱡᱮᱦᱮᱛᱩ ᱟᱫᱚ ᱠᱚ ᱞᱟᱹᱭ ᱠᱟᱜ-ᱟ ᱡᱮ ᱟᱯᱮ ᱚᱱᱟ ᱢᱤᱫ ᱫᱷᱟᱣ ᱛᱷᱮᱠᱮ ᱵᱟᱨ ᱫᱷᱟᱣ ᱜᱟᱱ ᱫᱚᱯᱮ ᱥᱮᱸᱫᱽᱨᱟ ᱫᱟᱲᱮᱭᱟᱜ-ᱟ᱾ ᱠᱤᱱᱛᱩ ᱚᱱᱟ ᱠᱷᱚᱱᱟᱜ ᱡᱟᱹᱥᱛᱤ ᱫᱚ ᱵᱟᱯᱮ ᱥᱮᱸᱫᱽᱨᱟ ᱫᱟᱲᱮᱭᱟᱜ-ᱟ᱾ ᱟᱨ ᱡᱩᱫᱤ ᱯᱮ ᱥᱟᱵ ᱪᱩᱜ-ᱟ ᱢᱟᱱᱮ ᱞᱟᱦᱟ ᱨᱮ ᱞᱟᱹᱭ ᱯᱮ ᱡᱮ ᱟᱞᱮ ᱥᱮᱸᱫᱽᱨᱟ ᱞᱮ ᱪᱟᱞᱟᱜ ᱠᱟᱱᱟ ᱱᱚᱜ-ᱚ ᱱᱚᱝᱠᱟ᱾ ᱦᱮᱸ ᱞᱟᱹᱭ ᱯᱮ ᱤᱱᱟᱹ ᱠᱷᱟᱱ ᱫᱚᱞᱮ ᱥᱮᱱ ᱪᱚ ᱟᱯᱮ ᱟᱨ ᱡᱩᱫᱤ ᱥᱟᱵ ᱧᱟᱢ ᱯᱮᱭᱟ ᱞᱮ ᱡᱮ ᱥᱮᱸᱫᱽᱨᱟᱭ ᱫᱟᱯᱮ ᱛᱟᱦᱚᱞᱮ ᱫᱚ ᱡᱮᱞ ᱨᱮᱞᱮ ᱰᱟᱞᱟᱣ ᱯᱮᱭᱟ ᱱᱚᱜ-ᱚ ᱱᱚᱝᱠᱟ ᱵᱮᱯᱟᱨ ᱦᱟᱸᱜ ᱾
ᱟᱫᱚ ᱜᱚᱝᱠᱮ ᱵᱟᱯᱮ ᱢᱮᱛᱟ ᱠᱚᱣᱟ, ᱱᱚᱣᱟ ᱢᱟ‌ ᱟᱞᱮᱭᱟᱜ ᱡᱟᱹᱢᱤᱱ ᱠᱟᱱ ᱟᱞᱮᱭᱟᱜ ᱡᱟᱜᱟ ᱠᱟᱱᱟ ᱟᱞᱮᱭᱟᱜ ᱵᱩᱨᱩ ᱫᱤᱥᱚᱢ ᱠᱟᱱᱟ ᱾ ᱢᱟᱱᱮ ᱡᱚᱛᱚᱣᱟᱜ ᱟᱞᱮᱭᱟᱜ ᱦᱟᱥᱟ ᱵᱷᱟᱥᱟ ᱡᱚᱛᱚᱣᱟᱜ ᱟᱞᱮ ᱠᱟᱱᱟ ᱾ ᱛᱚ ᱪᱮᱠᱟ ᱯᱮ ᱤᱭᱟᱹ ᱞᱮᱭᱟ ᱢᱟᱱᱮ ᱞᱮ ᱚᱱᱠᱟ ᱛᱮ ᱢᱟ ᱟᱞᱮ ᱚᱲᱟᱜ ᱫᱷᱚᱱ ᱟᱯᱮ ᱪᱮᱠᱟ ᱚᱪᱚᱜ ᱟᱞᱮ᱾ ᱛᱚ ᱜᱚᱝᱠᱮ ᱱᱚᱣᱟ ᱫᱚ ᱟᱹᱞᱤᱧ ᱫᱩᱞᱤᱧ ᱢᱮᱱᱟ, ᱟᱞᱮ ᱥᱮᱫ ᱫᱚ ᱚᱱᱠᱟ ᱫᱚ ᱦᱟᱸᱜ ᱵᱟᱝ ᱠᱟᱱᱟ ᱜᱚᱝᱠᱮ ᱟᱨ‌ ᱦᱟᱸᱜ ᱾ ᱟᱞᱮ ᱥᱮᱫ ᱫᱚ ᱚᱱᱮ ᱢᱟᱹᱦᱱᱟᱹ, ᱢᱟᱹᱦᱱᱟᱹ ᱥᱮ ᱦᱟᱯᱛᱟ ᱨᱮᱠᱚ ᱥᱮᱱᱚᱜ ᱜᱮᱭᱟ ᱾ ᱟᱞᱮ ᱥᱮᱫ ᱦᱚᱸ ᱵᱤᱨ ᱫᱤᱥᱚᱢ, ᱵᱩᱨᱩ ᱫᱤᱥᱚᱢ ᱠᱟᱱ ᱜᱮᱭᱟ ᱜᱚᱝᱠᱮ ᱾ᱟᱫᱚ ᱱᱚᱛᱮ ᱫᱚ ᱦᱟᱸᱜ ᱚᱱᱠᱟ ᱫᱚ ᱵᱟᱹᱱᱩᱜ-ᱟ, ᱢᱟᱱᱮ ᱡᱟᱦᱟᱸ ᱛᱨᱤᱥ ᱥᱮᱸᱫᱽᱨᱟᱢ ᱢᱮᱱᱟ ᱤᱧ ᱦᱚᱧ‌ ᱪᱟᱞᱟᱣ ᱫᱟᱲᱮᱜ-ᱟ᱾ ᱜᱚᱝᱠᱮ‌ ᱟᱞᱮ ᱥᱮᱫ ᱫᱚ ᱚᱱᱮ ᱪᱚᱧ ᱞᱟᱹᱭᱟᱢ ᱜᱤᱨᱟᱢ ᱥᱟᱵᱷᱟ ᱦᱩᱭᱩᱜ ᱜᱮᱭᱟ, ᱢᱟᱱᱮ ᱜᱤᱨᱟᱢ ᱥᱟᱵᱷᱟ ᱢᱟᱱᱮ ᱜᱤᱨᱟᱢ ᱥᱟᱵᱷᱟ ᱨᱮ ᱡᱟᱦᱟᱸ ᱱᱟᱜ ᱱᱤᱨᱱᱟᱹᱭ ᱦᱩᱭᱩᱜ-ᱟ᱾ ᱩᱱᱟ ᱡᱮ ᱵᱚᱭᱦᱟ ᱢᱟᱱᱮ ᱯᱟᱞᱚᱱ ᱦᱩᱭᱩᱜ-ᱟ ᱢᱟᱱᱮ ᱛᱷᱟᱱᱟ ᱠᱚᱨᱮ ᱯᱨᱚᱥᱟᱥᱚᱱ ᱫᱚ ᱩᱱᱠᱩ ᱫᱚ ᱪᱤᱜ ᱜᱮ ᱵᱟᱠᱚ ᱢᱮᱱ ᱫᱟᱲᱮᱜᱼᱟ, ᱵᱤᱱᱟᱹ ᱜᱤᱨᱟᱢ ᱥᱟᱵᱷᱟ ᱠᱮ‌ ᱦᱚᱛᱮ‌ ᱦᱩᱭᱮ ᱢᱟᱱᱮ ᱟᱫᱚ ᱠᱚᱭ ᱵᱩᱱ ᱪᱤᱠᱟᱭ ᱭᱟ ᱢᱟᱱᱮ ᱡᱮ ᱯᱩᱞᱤᱥ ᱯᱨᱟᱥᱥᱚᱱ ᱠᱚ ᱦᱤᱡᱩᱜ-ᱟ ᱛᱚ, ᱜᱤᱨᱟᱢ ᱥᱟᱵᱷᱟ ᱨᱮ ᱯᱚᱨᱤᱪᱚᱭ ᱞᱮ ᱩᱱᱠᱩ ᱠᱚᱠᱚᱭᱟ ᱜᱚᱝᱠᱮ, ᱢᱟᱱᱮ ᱟᱞᱮ ᱥᱮᱜ ᱫᱚ ᱱᱚᱝᱠᱟ ᱢᱮᱱᱟᱜ-ᱟ᱾ ᱟᱯᱮ ᱥᱮᱜ ᱫᱚ ᱡᱩᱫᱟᱹ ᱫᱷᱟᱨᱟ ᱜᱮᱭᱟ ᱵᱟᱝ ᱾
ᱟᱞᱮ ᱥᱮᱱ ᱫᱚ ᱱᱚᱜ-ᱚᱭ ᱧᱮᱞ ᱵᱤᱱ ᱜᱚᱝᱠᱮ ᱦᱟᱸᱜ, ᱡᱮᱢᱚᱱ ᱥᱮᱸᱫᱽᱨᱟ ᱵᱤᱱ ᱪᱟᱞᱟᱜᱼᱟ ᱛᱚ, ᱟᱫᱚ ᱡᱮ ᱦᱮᱛᱩ ᱥᱚᱨᱠᱟᱨᱮ ᱞᱟᱹᱭ ᱪᱩᱣ ᱠᱟᱫᱟ ᱡᱮ ᱡᱤᱵᱽ ᱡᱚᱱᱛᱩ ᱠᱚ ᱦᱚᱛᱛᱟ ᱵᱟᱝ ᱜᱟᱱᱚᱜ-ᱟ ᱟᱨ ᱮᱸ ᱱᱚᱜ-ᱚᱭ ᱦᱟᱸᱜ ᱚᱲᱟᱜ ᱠᱚᱨᱮ ᱵᱚ ᱫᱚᱦᱚ ᱵᱟᱲᱟ ᱠᱚᱜᱮ ᱫᱚ ᱱᱚᱜ-ᱚᱭ ᱡᱮᱢᱚᱱ ᱟᱞᱮ ᱱᱚᱛᱮ ᱨᱮᱦᱟᱸᱜ ᱢᱤᱫᱴᱟᱱ ᱵᱚᱸᱜᱟ ᱦᱩᱭ ᱱᱟᱭ ᱜᱚᱝᱠᱮ ᱾ ᱥᱤᱢ ᱠᱚᱠᱚ ᱵᱚᱸᱜᱟ ᱠᱚᱣᱟ ᱥᱟᱱᱛᱟᱲ ᱢᱟ ᱦᱟᱸᱜ ᱚᱱᱮ ᱥᱤᱢ ᱵᱚ ᱵᱚᱸᱜᱟ ᱠᱚᱣᱟ ᱾ ᱵᱚᱫᱟ ᱵᱚ ᱵᱚᱸᱜᱟ ᱠᱚᱣᱟ ᱛᱟᱯᱚᱨᱮ ᱩᱱᱠᱩ ᱵᱷᱮᱲᱟ ᱠᱚᱵᱚ ᱵᱚᱸᱜᱟ ᱠᱚᱣᱟ ᱟᱫᱚ ᱱᱚᱰᱮ ᱜᱮ ᱢᱤᱫᱴᱮᱱ ᱟᱞᱮ ᱱᱚᱱᱛᱨᱮ ᱛᱷᱟᱱ ᱨᱮ ᱵᱚᱸᱜᱟ ᱦᱩᱭᱱᱟ᱾ ᱟᱫᱚ ᱦᱟᱸᱜ ᱚᱸᱰᱮ ᱫᱚ ᱦᱟᱸᱜ ᱫᱟᱲᱮ ᱫᱚ ᱵᱷᱮᱰᱟ ᱠᱚ ᱵᱚᱸᱜᱟ ᱠᱚᱣᱟ ᱟᱨᱠᱤ᱾ ᱟᱫᱚ ᱯᱩᱞᱤᱥ ᱠᱚ ᱦᱮᱡ ᱮᱱᱟ ᱯᱩᱨᱟᱹ ᱥᱮᱛᱟᱜ ᱨᱮᱜᱮ ᱢᱟᱱᱮ ᱱᱚᱛᱮ ᱨᱮᱢᱟ ᱥᱤᱵᱤᱠ ᱯᱩᱞᱤᱥ ᱢᱮᱱᱟᱜ ᱠᱚᱣᱟ ᱛᱚ ᱟᱞᱮ ᱵᱮᱝᱜᱚᱞ ᱫᱤᱥᱚᱢ ᱦᱟᱸᱜ ᱟᱞᱮ ᱢᱟ, ᱟᱫᱚ ᱠᱚ ᱦᱮᱡ ᱮᱱᱟ ᱧᱮᱞ ᱠᱮᱫ ᱠᱚᱣᱟ ᱠᱚ ᱡᱮ ᱪᱤᱞᱤ ᱠᱚᱠᱚ ᱵᱚᱸᱜᱟᱭᱮᱫ ᱠᱚᱣᱟ᱾ ᱢᱟᱱᱮ ᱞᱟᱹᱭ ᱦᱚᱪᱚ ᱠᱮᱫᱟ ᱠᱚ ᱡᱩᱫᱤ ᱩᱱᱠᱩ ᱠᱟᱹᱴᱤᱡ ᱠᱟᱹᱴᱤᱡ ᱢᱮᱨᱚᱢ ᱠᱚᱯᱮ ᱵᱚᱸᱜᱟ ᱠᱚᱣᱟ ᱛᱟᱦᱚᱞᱮ ᱫᱚ ᱤᱭᱟᱹ ᱵᱟᱠᱚ ᱵᱚᱸᱜᱟ ᱦᱚᱪᱚᱣᱟᱜ-ᱟ ᱟᱨ ᱡᱩᱫᱤ ᱥᱮᱬᱟ ᱥᱮᱬᱟ ᱠᱚ ᱯᱮ ᱵᱚᱸᱜᱟ ᱠᱚᱣᱟ ᱛᱟᱦᱚᱞᱮ ᱫᱚ ᱜᱟᱱᱚᱜ-ᱟ, ᱢᱟᱱᱮ ᱮ ᱟᱠᱚ ᱩᱱᱠᱩ ᱦᱩᱰᱤᱧ ᱨᱮ ᱦᱚᱛᱛᱟ ᱵᱟᱝ ᱜᱟᱱᱚᱜ-ᱟ ᱪᱤᱞᱤ ᱦᱚᱸ ᱡᱮᱢᱚᱱ ᱥᱤᱢ ᱠᱚ ᱦᱩᱭᱮᱱ ᱟᱨ ᱢᱮᱨᱚᱢ ᱠᱚ ᱦᱩᱭᱮᱱ ᱟᱨ ᱤᱭᱟᱹ ᱵᱷᱮᱲᱟ, ᱦᱩᱭᱮᱱ ᱢᱟᱱᱮ ᱠᱟᱹᱴᱤᱡ ᱩᱢᱮᱨ ᱨᱮ ᱩᱱᱠᱩ ᱦᱚᱛᱛᱟ ᱵᱟᱝ ᱜᱟᱱᱚᱜ-ᱟ᱾ ᱚᱱᱮ ᱚᱱᱠᱟ ᱢᱟᱱᱮ ᱠᱚ ᱥᱤᱥᱴᱮᱢ ᱟᱠᱟᱫᱟ ᱦᱟᱸᱜ ᱱᱚᱛᱮ ᱫᱚ᱾
ᱟᱪᱪᱷᱟ ᱟᱪᱪᱷᱟ ᱟᱞᱮ ᱪᱮᱫᱠ ᱵᱟᱹᱱᱩᱜᱼᱟ ᱟᱪᱪᱷᱟ ᱜᱠᱮ ᱵᱵᱩ ᱫᱚ ᱢᱟᱱᱮ ᱨᱚᱲ ᱦᱚᱸᱧ ᱨᱚᱲ ᱵᱟᱲᱟᱭᱮᱫᱟ ᱵᱮᱥ ᱜᱮ ᱛᱟᱞᱦᱮ ᱢᱤᱫᱴᱟᱹᱝ ᱥᱟᱱᱛᱟᱲ ᱠᱚᱲᱟ ᱜᱤᱫᱽᱨᱟᱹ ᱵᱷᱟᱜᱤ ᱠᱚᱲᱟ ᱨᱟᱭᱵᱟᱨ ᱨᱮ ᱢᱮᱱᱟᱜ ᱵᱚᱱᱟ ᱢᱮᱱᱠᱷᱟᱱ ᱢᱟᱱᱮ ᱟᱵᱚᱣᱟᱜ ᱨᱚᱲ ᱦᱚᱸ ᱢᱟᱱᱮ ᱦᱩᱭᱱᱟ ᱚᱱᱟ ᱠᱚ ᱚᱱᱛᱮ ᱢᱮᱱᱟᱜᱼᱟ ᱟᱥᱮ ᱵᱟᱝ
ᱦᱚ ᱜᱚᱝᱠᱮ ᱱᱚᱛᱮ ᱨᱮ ᱥᱚᱨᱦᱟᱭ ᱯᱚᱨᱚᱵᱦᱚᱸ ᱦᱩᱭᱩᱜ ᱜᱮᱭᱟ ᱥᱚᱨᱦᱟᱭ ᱵᱚᱸᱜᱟ ᱨᱮ᱾ ᱛᱟᱯᱚᱨᱮ ᱱᱚᱜ-ᱚᱭ ᱵᱟᱦᱟ ᱢᱟᱜ-ᱢᱚᱬᱮ ᱛᱟᱯᱚᱨᱮ
ᱟᱭᱢᱟ ᱢᱟᱱᱮ ᱟᱭᱢᱟ ᱟᱨᱦᱚᱸ ᱟᱹᱰᱤ ᱜᱟᱱ ᱜᱮ ᱢᱮᱱᱟᱜ ᱟᱠᱟᱫᱟ ᱵᱟᱦᱟ ᱢᱟᱜ-ᱢᱚᱬᱮ ᱥᱚᱦᱨᱟᱭ, ᱤᱱᱟᱹ ᱯᱚᱨᱮ
ᱟᱪᱪᱷᱟ ᱡ ᱟᱷ ᱟᱪᱪᱷᱟ ᱵᱮᱱ ᱜᱚᱝᱠᱮ ᱢᱟᱱᱮ ᱥᱚᱦᱨᱟᱭ ᱫᱚ ᱦᱟᱸᱜ ᱚᱱᱛᱮ ᱫᱚ ᱛᱤᱱᱟᱹᱜ ᱫᱤᱱᱯᱮ ᱢᱟᱱᱟᱣᱟ ᱡᱟᱦᱟᱸ ᱠᱚᱨᱮ ᱧ ᱥᱚᱦᱨᱟᱭ ᱫᱚ? ᱡᱟᱦᱟᱸ ᱡᱟᱜᱟ ᱨᱮᱠᱚ ᱢᱟᱱᱟᱣᱟ ᱢᱚᱬᱮ ᱫᱤᱱ ᱡᱟᱦᱟᱸ ᱡᱟᱜᱟ ᱨᱮ ᱯᱮ ᱫᱤᱱ ᱟᱫᱚ ᱚᱱᱛᱮ ᱫᱚ ᱦᱟᱸᱜ ᱜᱚᱝᱠᱮ ᱛᱤᱱᱟᱹᱜ ᱫᱤᱱ ᱯᱮ ᱢᱟᱱᱟᱣ ᱫᱟ? ᱟᱨ ᱥᱟᱶᱛᱮ ᱛᱚ ᱵᱟᱦᱟ ᱟᱵᱚᱣᱟᱜ ᱵᱟᱦᱟ ᱯᱚᱨᱚᱵᱽ ᱚᱱᱟ ᱚᱱᱛᱮ ᱛᱤᱱᱟᱹᱜ ᱫᱤᱱ ᱢᱟᱱᱟᱣᱟ?
ᱟᱵᱚ ᱢᱟᱱᱮ ᱟᱞᱮ ᱱᱚᱛᱮ ᱫᱚ ᱦᱟᱸᱜ ᱱᱚᱜ-ᱚᱭ ᱯᱮᱫᱤᱱ ᱜᱮᱠᱚ ᱢᱟᱱᱟᱣᱮᱫᱟ ᱦᱟᱸᱜ᱾ ᱡᱮᱢᱚᱱ ᱥᱚᱨᱦᱟᱭ ᱦᱩᱭᱮᱱ ᱛᱟᱢ ᱚᱱᱟᱦᱚᱸ ᱯᱮ ᱫᱤᱱᱜᱮ, ᱟᱨ ᱱᱚᱜ-ᱚᱭ ᱵᱟᱦᱟ ᱯᱚᱨᱚᱵᱽ ᱦᱩᱭᱮᱱ ᱛᱟᱢ ᱱᱚᱜ-ᱚᱭ ᱢᱟᱱᱮ ᱯᱩᱭᱞᱩ ᱦᱟᱸᱜ ᱥᱟᱨᱫᱤ ᱢᱟᱦᱟ, ᱛᱟᱨᱯᱚᱨᱮ ᱤᱱᱟᱹ ᱯᱚᱨᱮ ᱵᱟᱥᱠᱮ ᱦᱟᱸᱜ ᱟᱨ ᱯᱳᱭᱞᱳ ᱢᱟᱦᱟᱸᱜ ᱩᱢ ᱢᱟᱦᱟ, ᱟᱱᱮ ᱚᱱᱟ ᱯᱮ ᱫᱤᱱ ᱦᱟᱸᱜ,
ᱢᱟᱱᱮ ᱵᱟᱦᱟ ᱫᱚᱦᱟᱸᱜ ᱜᱚᱝᱠᱮ ᱢᱟᱱᱮ ᱵᱟᱦᱟ ᱫᱚᱵᱚᱱ ᱢᱮᱱ ᱠᱮᱫᱟ ᱯᱮᱭᱟ ᱫᱤᱱ, ᱵᱟᱝ ᱟᱨ ᱥᱚᱦᱨᱟᱭ ᱫᱚ ᱛᱤᱱᱟᱹᱜ ᱫᱤᱱ ᱵᱮᱱ ᱢᱮᱱ ᱠᱮᱫᱟ?
ᱢᱟᱱᱮ ᱥᱚᱨᱦᱟᱭ ᱦᱚᱸ ᱤᱱᱠᱟᱹᱜᱮ, ᱯᱮᱫᱤᱱ ᱜᱮ᱾
ᱚᱱᱠᱟ ᱫᱚ ᱵᱟᱝ ᱜᱚᱝᱠᱮ, ᱢᱟᱱᱮ ᱟᱞᱮ ᱥᱮᱫ ᱫᱚ ᱥᱚᱦᱨᱟᱭ ᱫᱚ ᱢᱚᱬᱮ ᱫᱤᱱ ᱫᱷᱚᱨᱮ ᱢᱮᱱᱟᱜᱼᱟ᱾ ᱮᱦᱚᱵ ᱫᱤᱱ ᱫᱚᱠᱚ ᱢᱮᱛᱟᱜᱼᱟ ᱤᱭᱟᱹ ᱢᱟᱱᱮ ᱩᱢ᱾ ᱫᱚᱥᱟᱨ ᱫᱤᱱ ᱫᱚ ᱫᱟᱠᱟ ᱵᱟᱝ ᱵᱚᱭᱦᱟ ᱟᱞᱮ ᱥᱮᱱ ᱫᱚ, ᱠᱷᱩᱱᱴᱟᱹᱣ ᱚᱱᱠᱟ ᱯᱟᱪᱩᱜ ᱟᱱᱟ, ᱢᱟᱱᱮ ᱢᱚᱬᱮ ᱫᱤᱱ ᱱᱟᱦᱟᱜᱜ ᱞᱮ ᱢᱟᱱᱟᱣ ᱮᱫᱟ᱾ ᱟᱞᱮᱥᱮᱫ ᱦᱮ
ᱟᱪᱪᱷᱟ ᱟᱫᱚ ᱱᱚᱜᱼᱚᱭ ᱡᱮᱢᱚᱱ, ᱮᱜ ᱟᱯᱮ ᱫᱚ ᱦᱟᱸᱜ ᱡᱷᱟᱲᱠᱷᱚᱸᱰ ᱯᱚᱱᱚᱛ ᱨᱮᱱ ᱠᱟᱱᱟ ᱯᱮ, ᱟᱨ ᱟᱞᱮ ᱡᱷᱟᱲᱠᱷᱚᱸᱰ ᱯᱚᱱᱚᱛ ᱜᱮᱛᱚ?
ᱮᱠᱫᱚᱢ ᱡᱷᱟᱲᱠᱷᱚᱸᱰ ᱯᱚᱱᱚᱛ, ᱥᱟᱱᱛᱟᱞ ᱯᱟᱨᱜᱟᱱᱟ ᱜᱚᱝᱠᱮ᱾
ᱟᱪᱪᱷᱟ, ᱟᱞᱮ ᱫᱚ ᱦᱟᱸᱜ ᱱᱚᱜᱼᱚᱭ ᱦᱟᱸᱜ ᱤᱭᱟᱹ ᱵᱮᱝᱜᱚᱞ ᱯᱚᱱᱚᱛ ᱨᱮᱱ ᱠᱟᱱᱟ ᱠᱚ, ᱟᱫᱚ ᱟᱯᱮᱭᱟᱜ ᱦᱟᱸᱜ ᱨᱤᱛᱤ ᱨᱮᱣᱟᱡᱽ ᱪᱮᱫᱠᱟ ᱦᱟᱸᱜ? ᱟᱨ ᱱᱚᱛᱮᱱᱟᱜ ᱨᱤᱛᱤ ᱨᱮᱣᱟᱡᱽ ᱦᱟᱸᱜ, ᱮᱴᱟᱜ ᱜᱮᱭᱟ ᱟᱯᱮ ᱱᱟᱦᱟᱜ ᱚᱱᱮ, ᱚᱱᱠᱟ ᱯᱮ ᱢᱟᱱᱟᱣᱼᱟ ᱞᱟᱹᱭ ᱠᱮᱜᱼᱟ ᱯᱮ ᱾ ᱟᱨ ᱢᱟᱱᱮ ᱚᱱᱟ ᱫᱚ, ᱡᱮᱢᱚᱱ ᱦᱟᱜ ᱥᱚᱨᱦᱟᱭ ᱫᱚ ᱚᱠᱟ ᱫᱤᱱ ᱨᱮᱯᱮ ᱢᱟᱱᱟᱣᱟ?
ᱥᱚᱨᱦᱟᱭ ᱫᱚ ᱢᱟᱱᱣᱟ ᱱᱚᱣᱟ ᱯᱩᱥ ᱪᱟᱸᱫᱳ ᱾